ᱦᱮᱸᱻ ᱡᱚᱦᱟᱨ ᱡᱚᱦᱟᱨ᱾
ᱩᱸ, ᱟᱹᱞᱤᱧᱟᱜ ᱨᱚᱲ ᱟᱸᱡᱚᱢᱚᱜ ᱠᱟᱱᱟ ᱴᱷᱤᱠ ᱴᱷᱟᱠ?
ᱦᱮᱸᱻ ᱮᱠᱟᱞ ᱴᱷᱤᱠ ᱴᱷᱟᱠ ᱴᱷᱤᱠ ᱴᱷᱟᱠ ᱜᱮ ᱟᱸᱡᱚᱢᱚᱜ ᱠᱟᱱᱟ᱾
ᱟᱫᱚ ᱱᱤᱛᱚᱜ ᱫᱚ ᱢᱤᱫᱴᱤᱱ ᱥᱟᱛᱟᱢ ᱪᱮᱛᱟᱱ ᱞᱟᱝ ᱨᱚᱯᱚᱲᱟ ᱱᱟᱜ᱾ ᱟᱸᱡᱚᱢᱚᱜ ᱠᱟᱱᱟ?
ᱦᱮᱸ ᱦᱮᱸ᱾ ᱦᱮᱸ ᱟᱸᱡᱚᱢᱚᱜ᱾
ᱢᱮᱱᱫᱟᱞᱤᱧ ᱢᱤᱫᱴᱮᱱ, ᱢᱮᱱᱫᱟᱞᱤᱧ ᱢᱤᱫᱴᱮᱱ ᱥᱟᱛᱟᱢ ᱪᱮᱛᱟᱱ ᱞᱟᱝ ᱨᱚᱯᱚᱲᱟ᱾
ᱦᱮᱸ ᱞᱟᱹᱭ ᱵᱤᱱ ᱟᱹᱵᱤᱱ ᱚᱠᱟ ᱵᱤᱱ ᱩᱭᱦᱟᱹᱨ ᱠᱟᱜ-ᱟ?
ᱦᱮᱸ ᱟᱹᱞᱤᱧ ᱫᱚ ᱱᱤᱭᱟᱹᱜᱮ ᱡᱟᱦᱟᱸᱞᱮᱠᱟ ᱱᱚᱜ-ᱚᱭ ᱟᱵᱚᱣᱟᱜ ᱥᱚᱢᱟᱡᱽ᱾ ᱠᱚᱨᱮ ᱧᱮᱸᱞᱚᱜ ᱜᱮᱭᱟ ᱱᱚᱜ-ᱚᱭ ᱡᱮ ᱵᱟᱯᱞᱟ ᱦᱟᱸᱜ᱾ ᱟᱸᱻ ᱵᱟᱯᱞᱟ ᱨᱮᱱᱟᱜ ᱞᱟᱝ ᱨᱚᱯᱚᱲ ᱞᱮᱱᱠᱷᱟᱱ ᱵᱮᱥᱚᱜᱚᱜᱼᱟ᱾ ᱟᱫᱚ
ᱦᱮᱸ ᱴᱷᱤᱠ ᱜᱮᱭᱟ ᱛᱟᱦᱞᱮ᱾
ᱟᱹᱞᱤᱧ ᱜᱮᱞᱤᱸᱧ ᱮᱦᱚᱵ ᱜᱚᱫᱟ, ᱟᱞᱮ ᱥᱮᱱᱟᱜ ᱱᱟᱦᱟᱜ ᱡᱟᱦᱟᱸ ᱞᱮᱠᱟᱞᱤᱧ ᱧᱮᱞ ᱚᱱᱠᱟ ᱜᱤᱧ ᱞᱟᱹᱭ ᱟᱵᱮᱱ ᱠᱟᱱᱟ ᱟᱞᱮ ᱥᱮᱱᱟᱜ ᱫᱚ ᱡᱟᱦᱟᱸ ᱞᱮᱠᱟ ᱵᱟᱵ ᱵᱟᱯᱞᱟ ᱫᱚ ᱱᱚᱣᱟ ᱞᱮᱠᱟ ᱮᱛᱚᱦᱚᱵᱚᱜ-ᱟ᱾ ᱱᱤᱭᱟᱹ ᱞᱮᱠᱟ ᱮᱛᱚᱦᱚᱵᱚᱜ ᱠᱟᱱᱟ᱾ ᱡᱟᱦᱟᱸ ᱫᱚᱠᱚ ᱟ ᱩᱱᱠᱤᱱ ᱫᱚ ᱱᱟᱦᱟᱜ ᱨᱟᱭᱵᱟᱨ ᱦᱟᱲᱟᱢ ᱟᱨ ᱨᱟᱭᱵᱟᱨ ᱵᱩᱰᱷᱤ ᱠᱤᱱ᱾ ᱧᱮᱸᱯᱮᱞ ᱧᱟᱸᱯᱟᱢ ᱦᱚᱪᱚ ᱠᱤᱱᱟ᱾ ᱟᱫᱚ ᱵᱟᱯᱞᱟ ᱫᱚ ᱦᱟᱸᱜ ᱮᱛᱚᱦᱚᱵᱚᱜᱼᱟ, ᱟᱨ ᱟᱯᱮ ᱫᱚ ᱪᱮᱫ ᱞᱮᱠᱟᱟᱱᱟ?
ᱦᱮᱸᱻ ᱟᱞᱮᱥᱮᱫ ᱦᱚᱸ ᱦᱩᱭᱩᱜ ᱠᱟᱱᱟ ᱮᱸᱻ ᱵᱟᱯᱞᱟ ᱫᱚ ᱟᱵᱚᱣᱟᱜ ᱢᱟ ᱥᱟᱶᱛᱟᱞ ᱢᱟ ᱟᱹᱰᱤ ᱟᱭᱢᱟ ᱞᱮᱠᱟᱱᱟᱜ ᱵᱟᱯᱞᱟ ᱢᱮᱱᱟᱜᱼᱟ᱾ ᱡᱮᱢᱚᱱ ᱫᱩᱣᱟᱹᱨ ᱵᱟᱯᱞᱟ, ᱛᱟᱨᱯᱚᱨᱮ ᱴᱩᱝᱠᱤ ᱫᱤᱯᱤᱞ ᱵᱟᱯᱞᱟ᱾ ᱟᱸᱜᱤᱨ ᱧᱟᱯᱟᱢ ᱵᱟᱯᱞᱟ ᱱᱚᱝᱠᱟ ᱟᱭᱢᱟ ᱞᱮᱠᱟᱱ ᱦᱟᱹᱴᱤᱧ ᱛᱮ ᱦᱟᱹᱴᱤᱧ ᱠᱟᱱᱟ᱾ ᱟᱨ ᱦᱩᱭᱩᱜ ᱠᱟᱱᱟ ᱫᱩᱣᱟᱹᱨ ᱵᱟᱯᱞᱟ ᱡᱟᱦᱟᱸᱞᱮᱠᱟ ᱞᱤᱸᱧ ᱧᱮᱞ ᱵᱟᱲᱟ ᱟᱠᱟᱜᱼᱟ᱾ ᱚᱱᱟ ᱜᱮᱞᱤᱸᱧ ᱞᱟᱹᱭᱫᱟ ᱛᱟᱦᱚᱞᱮ᱾ ᱫᱩᱣᱟᱹᱨ ᱵᱟᱯᱞᱟ ᱫᱚ ᱦᱩᱭᱩᱜ ᱠᱟᱱᱟ ᱯᱩᱭᱞᱩ ᱨᱮᱫᱚ ᱢᱤᱫᱴᱟᱝ ᱨᱟᱭᱵᱟᱨᱤᱡ ᱠᱚ ᱥᱟᱵᱮᱭᱟ᱾ ᱟᱞᱮᱥᱮᱫ ᱫᱚ ᱱᱟᱜ ᱠᱷᱟᱱ ᱱᱚᱝᱠᱟ ᱦᱩᱭᱩᱜᱼᱟ᱾ ᱯᱳᱭᱞᱳ ᱨᱮ ᱨᱟᱭᱵᱟᱨᱤᱡ ᱠᱚ ᱥᱟᱵᱮᱭᱟ ᱚᱱᱟ ᱛᱟᱭᱚᱢ ᱩᱱᱤ ᱨᱟᱭᱵᱟᱨᱤ ᱦᱩᱭᱩᱜ ᱠᱟᱱᱟ ᱢᱟᱱᱮ ᱠᱟᱛᱷᱟᱭ ᱤᱫᱤ ᱟᱹᱜᱩᱭᱟ ᱠᱚᱲᱟ ᱜᱤᱫᱽᱨᱟᱹ ᱚᱲᱟᱜ ᱠᱷᱚᱱᱟᱜ ᱠᱩᱲᱤ ᱜᱤᱫᱽᱨᱟᱹ ᱚᱲᱟᱜ ᱛᱮ᱾ ᱱᱚᱝᱠᱟ ᱠᱟᱛᱮ ᱛᱟᱨᱯᱚᱨᱮ ᱮ ᱯᱳᱭᱞᱳ ᱛᱮᱫᱚ ᱠᱚᱲᱟ ᱜᱤᱫᱽᱨᱟᱹ ᱚᱲᱟᱜ ᱨᱮᱱ ᱜᱮ ᱮ ᱧᱮᱯᱮᱞᱚᱜ ᱠᱚ ᱪᱟᱞᱟᱜᱼᱟ ᱠᱩᱲᱤ ᱜᱤᱫᱽᱨᱟᱹ ᱧᱮᱞ᱾ ᱤᱱᱟᱹ ᱛᱟᱭᱚᱢ ᱚᱸᱰᱮ ᱠᱚ ᱮᱸᱻ ᱩᱱᱠᱩ ᱡᱩᱫᱤ ᱪᱟᱞᱟᱣ ᱠᱟᱛᱮ ᱠᱚ ᱠᱩᱥᱟ ᱨᱟᱡᱤ ᱟ᱾ ᱛᱟᱦᱚᱞᱮ ᱠᱩᱲᱤ ᱜᱤᱫᱽᱨᱟᱹ ᱚᱲᱟᱜ ᱨᱮᱱ ᱠᱚ ᱦᱤᱡᱩᱜᱼᱟ᱾
ᱦᱩᱸ
ᱛᱟᱦᱚᱞᱮ ᱠᱩᱲᱤ ᱜᱤᱫᱽᱨᱟᱹ ᱚᱲᱟᱜ ᱨᱮᱱ ᱦᱚᱸ ᱡᱩᱫᱤ ᱠᱚ ᱠᱩᱥᱤ ᱨᱟᱹᱡᱤ ᱱᱟ ᱵᱟᱱᱟᱨ ᱯᱟᱦᱴᱟ ᱜᱮ ᱛᱟᱦᱚᱞᱮ ᱚᱱᱟ ᱛᱟᱭᱚᱢ ᱫᱚ ᱮᱸᱻ ᱚᱱᱠᱟ ᱜᱮ ᱥᱟᱨ ᱥᱟᱹᱜᱩᱱ ᱦᱚᱨᱚᱜ ᱪᱤᱱ ᱠᱚᱨᱮᱱᱟᱜ ᱠᱚ ᱫᱤᱱ ᱠᱚ ᱱᱮᱰᱟ ᱜᱚᱴᱟᱭᱟ᱾ ᱛᱟᱨᱯᱚᱨᱮ ᱦᱩᱭᱩᱜ ᱠᱟᱱᱟ᱾ ᱟᱸ ᱦᱚᱨᱚᱜ ᱪᱤᱱ ᱠᱚ ᱦᱩᱭ ᱛᱟᱭᱚᱢ ᱫᱚ, ᱢᱤᱫᱴᱟᱝ ᱚᱱᱠᱟᱜᱮ ᱥᱟᱹᱜᱩᱱ ᱫᱤᱱ ᱧᱮᱞ ᱠᱟᱛᱮ᱾ ᱵᱟᱯᱞᱟ ᱥᱟᱹᱜᱩᱱ ᱨᱮ ᱦᱚᱸ ᱚᱱᱠᱟ ᱜᱮ ᱢᱮᱱᱟᱜᱼᱟ᱾ ᱥᱟᱹᱜᱩᱱ ᱫᱤᱱ ᱧᱚᱜ ᱠᱟᱛᱮᱜ ᱠᱟᱹᱢᱤ ᱠᱚ ᱥᱟᱵᱟ, ᱛᱟᱨᱯᱚᱨᱮ ᱮᱸᱻ ᱡᱟᱦᱟᱸ ᱫᱚ᱾ ᱵᱟᱯᱞᱟ ᱠᱟᱹᱢᱤ ᱦᱩᱭᱩᱜ ᱠᱟᱱᱟ ᱚᱱᱠᱟ ᱞᱮᱠᱟ ᱦᱩᱭᱩᱜᱼᱟ᱾
ᱴᱷᱤᱠᱜᱮᱭᱟ, ᱴᱷᱤᱠᱜᱮᱭᱟ ᱟᱫᱚ ᱟᱹᱞᱤᱧ ᱦᱚᱸᱞᱤᱧ ᱞᱟᱹᱭ ᱞᱮᱜᱮ ᱡᱟᱦᱟᱸ ᱞᱮ ᱠᱟ ᱟᱵᱤᱱ ᱵᱮᱱ ᱞᱟᱹᱭ ᱠᱮᱜᱼᱟ᱾ ᱱᱚᱛᱮ ᱦᱚᱸ ᱱᱟᱦᱟᱜ ᱚᱱᱠᱟᱜ ᱜᱮ᱾ ᱟᱫᱚ ᱱᱟᱦᱟᱸᱜ ᱟᱹᱞᱤᱧ ᱫᱚ ᱤᱱᱟᱹᱜ ᱫᱚ ᱵᱟᱝᱞᱤᱧ ᱵᱟᱲᱟᱭᱟ᱾ ᱡᱟᱦᱟᱸ ᱞᱮᱠᱟ ᱵᱤᱱ ᱞᱟᱹᱭ ᱠᱮᱜᱼᱟ, ᱫᱩᱣᱟᱹᱨ ᱵᱟᱯᱞᱟ ᱴᱩᱝᱠᱤ ᱫᱤᱯᱤᱞ ᱵᱟᱯᱞᱟ᱾ ᱟᱨᱦᱚᱸ ᱤᱛᱩᱫ ᱥᱤᱸᱫᱩᱨ ᱵᱟᱯᱞᱟ ᱟᱨ ᱪᱮᱫ ᱛᱮᱫ ᱠᱚ ᱢᱮᱱᱟᱜᱼᱟ, ᱱᱟᱦᱟᱜ ᱤᱱᱟᱹᱜ ᱜᱟᱱ ᱫᱚ ᱟᱹᱞᱤᱧ ᱵᱟᱝᱞᱤᱧ ᱵᱟᱰᱟᱭᱟ᱾ ᱢᱮᱱᱠᱷᱟᱱ ᱮᱠᱷᱟᱹᱱ ᱡᱟᱦᱟᱸ ᱞᱮᱠᱟ᱾
ᱟᱸ ᱵᱟᱯᱞᱟ ᱦᱩᱭᱩᱜ ᱠᱟᱱᱟ ᱡᱟᱦᱟᱸ ᱫᱚᱠᱚ ᱢᱮᱛᱟᱜ ᱠᱟᱱᱟ᱾ ᱢᱚᱸᱡᱽ ᱟᱨ ᱱᱟᱯᱟᱭ ᱵᱟᱯᱞᱟ ᱡᱟᱦᱟᱸ ᱫᱚ ᱠᱩᱥᱤ ᱨᱟᱹᱡ
ᱦᱮᱸ ᱧᱮᱞ ᱧᱮᱯᱮᱞ ᱠᱟᱛᱮᱜ ᱦᱮᱸ-
ᱦᱚᱭ ᱧᱮᱞ ᱧᱮᱯᱮᱞ ᱠᱟᱛᱮ ᱦᱚᱸ ᱚᱱᱟ ᱵᱟᱯᱞᱟ ᱜᱮ ᱦᱟᱸᱜ ᱱᱚᱣᱟ ᱨᱮᱱᱟᱜ ᱜᱮᱞᱟᱝ ᱨᱚᱯᱚᱲᱫᱟ᱾ ᱟᱫᱚ ᱱᱚᱜᱼᱚ ᱱᱚᱣᱟ ᱜᱮ ᱱᱟᱦᱱᱟᱜ ᱡᱟᱦᱟᱸ ᱞᱮᱠᱟ, ᱩᱱᱤ ᱡᱮᱵᱮᱱ ᱞᱟᱹᱭ ᱠᱮᱜᱼᱟ ᱨᱟᱭᱵᱟᱨ ᱦᱟᱲᱟᱢ ᱱᱩᱭ ᱜᱮ ᱱᱟᱦᱟᱜ ᱡᱩᱫᱤ ᱩᱱᱠᱤᱱᱮ ᱧᱮᱯᱮᱞ ᱧᱟᱯᱟᱢ ᱠᱤᱱᱟ ᱮᱸᱰᱮᱠᱷᱟᱱ᱾ ᱡᱩᱫᱤ ᱠᱤᱱ ᱠᱩᱥᱤᱭᱟᱜᱼᱟ, ᱮᱸᱰᱮᱠᱷᱟᱱ ᱥᱟᱨ ᱥᱟᱹᱜᱩᱱ ᱟᱸ ᱠᱟᱛᱷᱟ ᱠᱚᱠᱚ ᱴᱷᱤᱠᱼᱟ, ᱮᱸᱰᱮᱠᱷᱟᱱ ᱟᱞᱮ ᱥᱮᱫ ᱫᱚ ᱱᱟᱦᱟᱜ ᱟᱨ ᱡᱩᱫᱤ ᱥᱟᱨ ᱥᱟᱹᱜᱩᱱ ᱠᱟᱛᱷᱟ ᱠᱚ ᱡᱩᱫᱤ ᱡᱚᱛᱚᱣᱟᱜ ᱴᱷᱤᱠᱚᱜᱼᱟ᱾ ᱮᱸᱰᱮᱠᱷᱟᱱ ᱱᱚᱛᱮ ᱫᱚ ᱱᱟᱦᱟᱼᱜ, ᱡᱩᱫᱤ ᱵᱟᱹᱨᱭᱟᱹᱛ ᱵᱟᱯᱞᱟ ᱠᱷᱟᱱ ᱫᱚ᱾ ᱢᱚᱬᱮ ᱫᱤᱱ ᱦᱩᱭᱩᱜᱼᱟ ᱟᱨ ᱡᱩᱫᱤᱼᱼ ᱵᱟᱹᱨᱭᱟᱹᱛ ᱵᱟᱯᱞᱟ ᱵᱟᱝ ᱦᱩᱭᱩᱜ ᱠᱷᱟᱡ ᱫᱚ ᱱᱚᱛᱮ ᱫᱚᱼᱼ ᱯᱮ ᱢᱟᱦᱟ ᱞᱮ ᱵᱟᱯᱞᱟᱜ ᱠᱟᱱᱟ ᱟᱫᱚ ᱟᱯᱮ ᱥᱮᱫ ᱫᱚ ᱪᱮᱫ ᱞᱮᱠᱟᱱᱟᱜ
ᱟᱞᱮ ᱥᱮᱫ ᱫᱚ ᱚᱱᱠᱟ ᱵᱟᱹᱨᱭᱟᱹᱛ ᱵᱟᱯᱞᱟ ᱦᱚᱸ ᱚᱱᱠᱟ ᱯᱮ ᱢᱟᱦᱟ ᱜᱮ ᱦᱩᱭᱩᱜᱼᱟ ᱚᱱᱠᱟ ᱮ ᱢᱚᱬᱮ ᱢᱟᱦᱟ ᱫᱚ ᱵᱟᱝ ᱦᱩᱭᱩᱜ ᱜᱮᱭᱟ᱾
ᱦᱮᱸ ᱟᱞᱮ ᱥᱮᱫ ᱫᱚ ᱱᱟᱦᱟᱜ ᱪᱮᱫ ᱞᱮᱠᱟ ᱨᱮ ᱢᱚᱬᱮ ᱢᱟᱦᱟ ᱫᱚ ᱡᱟᱦᱟᱸ ᱞᱮᱠᱟ ᱟᱨ ᱯᱮ ᱢᱟᱦᱟ ᱫᱚᱼᱼ ᱡᱩᱫᱤ ᱵᱟᱯᱞᱟ ᱵᱟᱯᱞᱟ ᱱᱟᱦᱟᱜ ᱮᱛᱚᱦᱚᱵᱚᱜᱼᱟ ᱡᱟᱦᱟᱸ ᱞᱮᱠᱟ ᱠᱟᱹᱢᱤ ᱢᱟ ᱢᱤᱫ ᱜᱮ ᱱᱟᱦᱟᱜ ᱪᱟᱞᱟᱜ ᱛᱟᱵᱚᱱᱟ ᱟᱯᱮ ᱥᱮᱫ ᱦᱚᱸ ᱟᱞᱮ ᱥᱮᱫ ᱦᱚᱸ ᱡᱟᱦᱟᱸ ᱞᱮᱠᱟᱼᱼ ᱡᱚᱜᱽ ᱢᱟᱺᱡᱷᱤ ᱦᱟᱱᱛᱮᱢᱟ ᱱᱟᱦᱟᱜ ᱵᱟᱯᱞᱟ ᱥᱟᱨ ᱥᱟᱹᱜᱩᱱ ᱛᱤᱭᱟᱹᱜ ᱞᱮᱱ ᱠᱷᱟᱱ ᱢᱟ ᱦᱟᱸᱜ ᱡᱚᱜᱽ ᱢᱟᱺᱡᱷᱤ ᱡᱚᱜᱽ ᱯᱟᱨᱟᱱᱤᱠ
ᱥᱮ ᱟᱯᱮ ᱥᱮᱫ ᱫᱚ ᱪᱤᱞᱤ ᱱᱟᱦᱟᱜ ᱚᱱᱟ ᱠᱚᱫᱚ ᱠᱚ ᱥᱟᱵ ᱠᱚᱣᱟ
ᱦᱮᱸ ᱩᱱᱠᱩ ᱜᱮ ᱡᱟᱦᱟᱸᱭ ᱟᱛᱳ ᱢᱚᱬᱮ ᱦᱚᱲ ᱠᱚ ᱛᱟᱦᱮᱱᱟ
ᱦᱳᱭ ᱵᱟᱝᱼᱟ ᱱᱚᱜᱼᱚᱭ ᱱᱚᱣᱟ ᱢᱚᱡᱽ ᱛᱮ ᱱᱟᱦᱟᱜ ᱟᱹᱞᱤᱧ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱡᱟᱦᱟᱸ ᱟᱯᱮ ᱥᱮᱫ ᱢᱟ ᱱᱩᱠᱤᱱ ᱨᱟᱭᱵᱟᱨ ᱦᱟᱲᱟᱢ ᱨᱟᱭᱵᱟᱨ ᱵᱩᱰᱷᱤ ᱟᱨ ᱱᱚᱣᱟ ᱛᱟᱞᱟ ᱨᱮ ᱦᱟᱸᱜ ᱱᱚᱜᱼᱚᱭ ᱡᱮ
ᱦᱳᱭ
ᱟᱞᱮ ᱥᱮᱫ ᱢᱟ ᱚᱱᱠᱟ ᱵᱟᱹᱨᱭᱟᱹᱛ ᱵᱟᱯᱞᱟ ᱰᱷᱮᱨ ᱵᱟᱝ ᱦᱩᱭ ᱵᱟᱲᱟᱜ ᱠᱟᱱᱟ ᱛᱚ ᱚᱱᱟ ᱛᱮ ᱡᱟᱦᱟᱸ ᱟᱹᱛᱩ ᱨᱮ ᱢᱮᱱᱟᱜ ᱠᱚᱣᱟ ᱡᱚᱜᱽ ᱢᱟᱺᱡᱷᱤ ᱡᱚᱜᱽ ᱯᱟᱨᱟᱱᱤᱠ ᱟᱯᱮ ᱥᱮᱫ ᱠᱚ ᱢᱮᱱᱟᱜ ᱠᱚᱣᱟ ᱥᱮ ᱵᱟᱝᱼᱼ
ᱛᱮᱫ ᱫᱚ ᱚᱱᱠᱟ ᱫᱚ ᱢᱮᱱᱟᱜ ᱠᱚᱣᱟ ᱦᱩᱭᱩᱜ ᱠᱟᱱᱟ ᱢᱟᱹᱡᱷᱤ ᱢᱮᱱᱟᱭᱟ ᱛᱟᱯᱚᱨᱮ ᱱᱟᱭᱠᱮᱼᱼ ᱢᱟᱺᱡᱷᱤ ᱱᱟᱭᱠᱮ ᱜᱚᱰᱮᱛ ᱮ ᱡᱚᱜᱽ ᱢᱟᱺᱡᱷᱤ ᱟᱨ ᱯᱟᱨᱟᱱᱤᱠ ᱱᱩᱠᱩ ᱠᱚ ᱜᱮ ᱢᱮᱱᱟᱜ ᱠᱚᱣᱟ᱾ ᱟᱹᱛᱩ ᱢᱚᱲᱮ ᱦᱚᱲ ᱫᱚ
ᱦᱳᱭ ᱦᱳᱭ ᱚᱱᱟ ᱜᱮ ᱞᱤᱧ ᱞᱟᱹᱭ ᱮᱫ ᱠᱟᱱᱟ ᱟᱫᱚ ᱟᱞᱮ ᱥᱮᱫ ᱫᱚ ᱩᱱᱠᱤᱱ ᱡᱚᱠᱽ ᱢᱟᱺᱡᱷᱤ ᱡᱚᱠᱽ ᱯᱨᱟᱱᱤᱠ ᱩᱱᱠᱤᱱ ᱜᱮ ᱱᱟᱜ ᱡᱟᱦᱟᱸ ᱞᱮᱠᱟ ᱡᱩᱫᱤ ᱚᱱᱠᱟ᱾ ᱤᱭᱟᱹ ᱵᱟᱝ ᱦᱩᱭᱩᱜᱼᱟ ᱵᱟᱹᱨᱭᱟᱹᱛ ᱪᱮᱫ ᱞᱤᱧ ᱢᱮᱱ ᱠᱮᱜᱼᱟ ᱨᱟᱭᱵᱟᱨ ᱛᱮᱼᱼ ᱥᱮ ᱠᱩᱥᱤ ᱨᱟᱡᱤ ᱛᱮ ᱵᱟᱯᱞᱟ ᱵᱟᱝ ᱦᱩᱭᱩᱜᱼᱟ᱾ ᱛᱚᱵᱮ ᱠᱷᱟᱱ ᱫᱚ ᱩᱱᱠᱤᱱ ᱜᱮ ᱱᱟᱜ ᱠᱤᱱ ᱠᱟᱹᱢᱤᱭᱟ ᱡᱚᱜᱽ ᱢᱟᱺᱡᱷᱤ ᱟᱡ ᱡᱚᱠᱽ ᱯᱨᱟᱱᱤᱠ ᱜᱮ ᱡᱚᱛᱚ ᱠᱟᱛᱷᱟ ᱫᱚ ᱠᱤᱱ ᱤᱫᱤ ᱟᱹᱜᱩᱭᱟ ᱟᱨ ᱡᱩᱫᱤ ᱵᱟᱹᱨᱭᱟᱹᱛ ᱵᱟᱯᱞᱟ ᱦᱩᱭᱩᱜᱼᱟ᱾ ᱮᱸᱰᱮ ᱠᱷᱟᱱ ᱢᱟ ᱠᱩᱥᱤ ᱨᱟᱹᱡᱤ ᱵᱟᱯᱞᱟ ᱦᱩᱭᱩᱜ ᱠᱷᱟᱡ ᱢᱟ᱾ ᱚᱸᱰᱮ ᱢᱟ ᱡᱟᱦᱟᱸ ᱫᱚ ᱪᱤᱞᱤ ᱞᱟᱝ ᱢᱮᱱᱠᱮᱜᱼᱟ ᱱᱟᱦᱟᱜ ᱦᱩᱸ ᱨᱟᱭᱵᱟᱨ ᱨᱟᱭᱵᱟᱨ ᱦᱟᱲᱟᱢ ᱦᱳᱭ ᱱᱩᱠᱤᱱ ᱱᱩᱠᱤᱱ ᱠᱟᱛᱷᱟ ᱠᱚᱫᱚ ᱦᱟᱸᱜᱼᱼ ᱦᱮᱸ ᱤᱫᱤ ᱟᱯᱮ ᱥᱮᱫ ᱫᱚ ᱱᱟᱜ ᱪᱮᱫ ᱞᱮᱠᱟ᱾
ᱟᱞᱮ ᱥᱮᱫ ᱫᱚ ᱛᱟᱦᱞᱮ ᱚᱱᱟ ᱫᱚᱼᱼ ᱮ ᱨᱟᱭᱵᱟᱨ ᱤᱡ ᱜᱮ ᱤᱫᱤ ᱟᱜᱩᱭᱟ ᱠᱟᱛᱷᱟ ᱫᱚ ᱡᱩᱫᱤ ᱩᱱᱠᱤᱱ ᱠᱩᱲᱤ ᱜᱤᱫᱽᱨᱟᱹ᱾ ᱠᱚᱲᱟ ᱜᱤᱫᱽᱨᱟᱹᱣ ᱟᱜ ᱠᱩᱥᱤ ᱜᱮ ᱟᱨ ᱩᱱᱠᱤᱱᱟᱜ ᱠᱩᱥᱤ ᱨᱟᱡᱤ ᱡᱩᱫᱤ ᱵᱟᱝᱼᱟ ᱚᱲᱟᱜ ᱦᱚᱲᱟᱜᱼᱼ ᱠᱩᱥᱤ ᱨᱟᱹᱡᱤ ᱨᱮ ᱦᱚᱸ ᱨᱟᱭᱵᱟᱨ ᱤᱡ ᱜᱮᱼᱼ ᱢᱟᱱᱮ ᱢᱤᱫᱴᱟᱝ ᱨᱟᱭᱵᱟᱨ ᱤᱡ ᱜᱮ ᱤᱫᱤ ᱟᱹᱜᱩᱭᱟ ᱚᱱᱠᱟ ᱟᱯᱮ ᱥᱮᱫ ᱞᱮᱠᱟ ᱚᱱᱠᱟ ᱡᱚᱜᱽ ᱢᱟᱹᱡᱷᱤ ᱢᱟᱹᱡᱷᱤ ᱚᱱᱠᱟ ᱫᱚ ᱵᱟᱝᱼᱟ᱾
ᱟᱹᱵᱤᱱ ᱡᱟᱦᱟᱸ ᱞᱮᱠᱟ ᱵᱤᱱ ᱞᱟᱹᱭ ᱠᱮᱜᱼᱟ᱾
ᱟᱞᱮ ᱥᱮᱫ ᱫᱚ ᱱᱟᱦᱟᱜ ᱚᱱᱮ ᱚᱱᱠᱟ ᱞᱤᱧ ᱞᱟᱹᱭ ᱠᱮᱜ-ᱟ ᱢᱟᱱᱮ ᱡᱩᱫᱤ ᱦᱚᱸ ᱵᱟᱹᱨᱭᱟᱹᱛ ᱵᱟᱯᱞᱟ ᱦᱩᱭᱩᱜ ᱠᱩᱥᱤ ᱨᱟᱹᱡᱤ ᱵᱟᱯᱞᱟ ᱦᱩᱭᱩᱜ-ᱟ᱾ ᱧᱮᱯᱮᱞ ᱧᱟᱯᱟᱢ ᱵᱟᱯᱞᱟ ᱮᱸᱰᱮᱠᱷᱟᱱ ᱫᱚ ᱚᱸᱰᱮ ᱫᱚ ᱱᱩᱭ ᱨᱟᱭᱵᱟᱨ ᱠᱟᱹᱢᱤᱭᱟ ᱟᱨ ᱡᱩᱫᱤ ᱟᱹᱠᱤᱱ ᱛᱮ ᱡᱩᱫᱤ ᱠᱤᱱ ᱦᱟᱸ ᱠᱚᱸᱰᱟᱹᱮᱞ ᱧᱟᱯᱟᱢ ᱵᱟᱯᱞᱟ ᱵᱩᱡᱷᱟᱹᱣᱮᱫ ᱜᱮᱭᱟᱢ ᱠᱩᱸᱰᱟᱹᱮᱞ ᱧᱟᱯᱟᱢ ᱵᱟᱯᱞᱟ᱾ ᱥᱮ ᱟᱸᱜᱤᱨ ᱵᱟᱯᱞᱟ᱾ ᱡᱩᱫᱤ ᱱᱚᱝᱠᱟ ᱠᱤᱱ ᱧᱟᱯᱟᱢ ᱠᱚᱜ-ᱟ ᱠᱩᱲᱤ ᱠᱚᱲᱟ᱾ ᱟᱨ ᱡᱩᱫᱤ ᱚᱱᱟ ᱠᱟᱹᱢᱤ ᱨᱮᱫᱚ ᱱᱟᱜ ᱱᱩᱠᱤᱱ ᱡᱚᱜᱽ ᱢᱟᱺᱡᱷᱤ ᱟᱨ ᱡᱚᱜᱽ ᱯᱟᱨᱟᱱᱤᱠ ᱩᱱᱠᱤᱱᱟᱜ ᱫᱟᱭᱤᱛᱛᱚ ᱛᱮᱜᱮ ᱡᱤᱢᱟᱹ ᱵᱷᱟᱹᱨᱮ ᱛᱮᱜᱮ ᱠᱟᱛᱷᱟ ᱠᱚᱫᱚ ᱠᱤᱱ ᱤᱫᱤ ᱟᱹᱜᱩᱭᱟ᱾ ᱥᱮ ᱚᱱᱟ ᱠᱚ ᱠᱟᱹᱢᱤ ᱫᱚᱠᱤᱱ ᱥᱩᱥᱟᱹᱨᱟ ᱦᱟᱸᱜ ᱱᱚᱜ ᱱᱚᱝᱠᱟ ᱟᱞᱮ ᱥᱮᱫ ᱫᱚᱠᱚ ᱦᱩᱭ ᱚᱪᱚ ᱭᱮᱫᱟ ᱦᱮᱸ᱾
ᱦᱮᱸ ᱟᱪᱪᱷᱟ ᱛᱟᱦᱚᱞᱮ ᱟᱹᱞᱤᱧ ᱢᱤᱫ ᱴᱟᱝ ᱠᱩᱠᱞᱤ ᱞᱤᱧ ᱫᱚᱦᱚᱭᱮᱫ-ᱟ᱾ ᱡᱮ ᱵᱟᱯᱞᱟ ᱤᱫᱤ ᱠᱟᱛᱮᱫ ᱜᱮᱞᱟᱝ ᱞᱟᱹᱭᱮᱜ-ᱟ᱾ ᱛᱟᱦᱚᱞᱮ ᱚᱱᱠᱟ ᱡᱟᱦᱟᱸ ᱛᱟᱲᱟᱢ ᱜᱟᱹᱰᱤ ᱠᱟᱛᱷᱟ ᱠᱚ ᱞᱟᱹᱭ ᱜᱮᱭᱟ᱾ ᱛᱟᱦᱚᱞᱮ ᱱᱚᱶᱟ ᱫᱚ ᱚᱱᱠᱟ ᱪᱮᱫ ᱞᱮᱠᱟ ᱨᱮ ᱛᱟᱲᱟᱢ ᱜᱟᱹᱰᱤ ᱠᱟᱛᱷᱟ ᱠᱚ ᱞᱟᱹᱭᱟ ᱞᱟᱹᱭ ᱫᱟᱲᱮ ᱭᱟᱜ ᱵᱤᱱ?
ᱛᱟᱲᱟᱢ ᱜᱟᱹᱰᱮ ᱛᱟᱲᱟᱢ ᱜᱟᱹᱰᱮ ᱫᱚ ᱱᱟᱦᱟᱜ ᱱᱚᱹᱰᱮ ᱜᱮ ᱟᱞᱮ ᱥᱮᱫ ᱫᱚᱠᱚ ᱢᱮᱛᱟᱜ-ᱟ ᱡᱟᱦᱟᱸ ᱫᱚ ᱻᱩᱱᱤ ᱵᱟᱦᱩ ᱠᱩᱲᱤ ᱫᱟᱹᱣᱲᱟᱹ ᱪᱮᱛᱟᱱ ᱛᱮ ᱱᱟᱦᱟᱜ ᱚᱱᱮ ᱠᱩᱴᱩᱢ ᱩᱰᱩᱠᱤ ᱞᱟᱹᱜᱤᱫ ᱟᱞᱮ ᱥᱮᱫ ᱫᱚ
ᱟᱫᱚ ᱡᱟᱦᱟᱸ ᱠᱩᱲᱤ ᱥᱮᱫ ᱨᱮᱱ ᱩᱱᱠᱩ ᱞᱩᱝᱛᱤ ᱠᱚ ᱛᱟᱦᱮᱱᱟ ᱦᱳᱭ ᱩᱱᱠᱩ ᱜᱮ ᱱᱟᱦᱟᱜ ᱚᱸᱰᱮ ᱫᱚᱠᱚ ᱛᱟᱲᱟᱢ ᱜᱟᱹᱰᱤᱭᱟ ᱡᱮ ᱚᱱᱟ ᱫᱟᱹᱣᱲᱟᱹ ᱵᱟᱝ ᱠᱩ ᱩᱰᱩᱠ ᱚᱪᱚᱣᱟᱜ-ᱟ ᱩᱱᱤ ᱵᱟᱠᱚ ᱠᱩᱴᱩᱢ ᱟᱹᱜᱩ ᱪᱚᱭᱟ ᱚᱱᱟ ᱚᱸᱰᱮ ᱜᱮ ᱛᱟᱲᱟᱢ ᱜᱟᱹᱰᱤ ᱫᱚ ᱟᱞᱮ ᱥᱮᱫ ᱫᱚᱞᱮ ᱢᱮᱛᱟᱜ ᱜᱮᱭᱟ᱾
ᱟᱪᱪᱷᱟ ᱟᱹᱞᱤᱧ ᱫᱚ ᱱᱚᱝᱠᱟᱱᱟᱜ ᱞᱤᱧ ᱛᱟᱲᱟᱢ ᱜᱟᱹᱰᱮ ᱫᱚ ᱦᱩᱭᱩᱜ ᱠᱟᱱᱟ ᱟᱞᱮ ᱟᱞᱮ ᱥᱮᱫ ᱫᱚ ᱱᱚᱝᱠᱟ ᱞᱟᱹᱭ ᱟ ᱛᱟᱲᱟᱢ ᱜᱟᱹᱰᱮ ᱫᱚ ᱡᱟᱦᱟᱸᱭ ᱚᱲᱟᱜ ᱨᱮ ᱡᱩᱫᱤ ᱮᱸᱜ ᱥᱟᱸᱜᱮ ᱵᱚᱭᱦᱟ ᱠᱩᱲᱤ ᱜᱤᱫᱽᱨᱟᱹ ᱜᱮ ᱛᱟᱦᱮᱱᱟ ᱛᱟᱦᱚᱞᱮ ᱩᱱᱠᱩ ᱚᱲᱟᱜ ᱨᱮᱫᱚ ᱦᱩᱭᱩᱜ ᱠᱟᱱᱟ ᱩᱱᱠᱩ ᱚᱲᱟᱜ ᱨᱮᱫᱚ ᱦᱩᱭᱩᱜ ᱠᱟᱱᱟ ᱡᱮ ᱮᱸᱜ ᱡᱩᱫᱤ ᱢᱟᱨᱟᱝ ᱤᱡ ᱛᱟᱦᱮᱱ ᱛᱮ ᱡᱩᱫᱤ ᱛᱟᱞᱟᱭᱤᱡ ᱵᱟ ᱵᱟᱯᱞᱟ ᱦᱩᱭᱩᱜ-ᱟ᱾ ᱛᱟᱦᱚᱞᱮ ᱤᱱᱟᱹ ᱥᱚᱢᱚᱭ ᱨᱮᱫᱚ ᱟᱫᱚ ᱠᱚ ᱞᱟᱹᱭ ᱟ ᱡᱮ ᱩᱱᱤ ᱫᱚ ᱮ ᱛᱟᱲᱟᱢ ᱜᱟᱹᱰᱤ ᱛᱟᱦᱮᱱᱟᱭ᱾
ᱟᱨ ᱡᱟᱦᱟᱸ ᱟᱵᱤᱱ ᱵᱤᱱ ᱞᱟᱹᱭ ᱠᱮᱜ-ᱟ ᱡᱮ ᱩᱱᱠᱩ ᱫᱩᱣᱟᱹᱨ ᱠᱚ ᱮᱥᱮᱫᱟ ᱚᱱᱟ ᱫᱚ ᱮᱸ ᱵᱟᱹᱞᱤᱧ ᱵᱟᱲᱟᱭᱟ ᱱᱟᱜ ᱠᱷᱟᱱ ᱪᱮᱫ ᱠᱚ ᱞᱟᱹᱭ ᱟ ᱟᱫᱚ ᱟᱞᱮ ᱥᱮᱫ ᱦᱚᱸ ᱚᱱᱟᱴᱟᱜ ᱫᱚ ᱦᱩᱭᱩᱜ ᱜᱮᱭᱟ᱾
ᱦᱮᱸ ᱛᱟᱲᱟᱢ ᱜᱟᱹᱰᱤ ᱫᱚ ᱚᱱᱠᱟ ᱛᱮ ᱟᱯᱮ ᱫᱚᱯᱮ ᱢᱮᱱ ᱦᱚᱪᱚᱭᱟ ᱵᱟᱝ ᱡᱟᱦᱟᱸᱭ ᱡᱩᱫᱤ ᱢᱤᱫ ᱜᱷᱟᱨᱚᱸᱧᱡᱽ ᱨᱮ ᱡᱩᱫᱤ ᱠᱩᱲᱤ ᱵᱚᱭᱦᱟ ᱥᱟᱸᱜᱤ ᱠᱚ ᱛᱟᱦᱮᱱᱟ ᱮᱸᱰᱮ ᱠᱷᱟᱱ ᱞᱟ ᱞᱟᱴᱩᱭᱤᱡ ᱠᱷᱟᱱ ᱞᱟᱴᱩᱭᱤᱡ ᱜᱮ ᱡᱩᱫᱤ ᱵᱟᱯᱞᱟᱜ-ᱟ ᱮᱸᱰᱮᱠᱷᱟᱱ ᱚᱱᱟ ᱫᱚ ᱛᱟᱲᱟᱢ ᱜᱟᱹᱰᱤ ᱯᱮ ᱢᱮᱛᱟᱜ ᱠᱟᱱᱟ᱾
ᱦᱳᱭ
ᱴᱷᱤᱠ ᱜᱮᱭᱟ ᱛᱚ᱾ ᱦᱳᱭ ᱟᱫᱚ ᱤᱱᱟᱹᱜ ᱟᱹᱞᱤᱧ ᱦᱚᱸ ᱵᱟᱹᱞᱤᱧ ᱟᱸᱡᱚᱢ ᱠᱟᱫᱟ ᱱᱟᱦᱟᱜ
ᱦᱮᱸ ᱦᱮᱸ ᱚᱱᱠᱟ ᱫᱚ ᱥᱟᱱᱟᱢᱟᱜ ᱠᱤᱪᱷᱩ ᱫᱚ ᱵᱟᱵᱚᱱ ᱵᱟᱲᱟᱭ ᱠᱟᱜ ᱜᱮᱭᱟ ᱦᱳᱭ
ᱦᱳᱭ ᱦᱳᱭ ᱟᱫᱚ ᱚᱱᱟ ᱠᱚᱜᱮ ᱵᱚᱞᱮ ᱟᱫᱚ ᱟᱯᱮ ᱥᱮᱫ ᱫᱚ ᱱᱟᱦᱟᱜ? ᱟᱨ ᱡᱟᱦᱟᱸ ᱡᱮ ᱱᱚᱜ-ᱚᱭ ᱟᱻ ᱤᱭᱟᱹ ᱠᱚ ᱦᱩᱭᱩᱜ ᱜᱮᱭᱟ? ᱟᱨ ᱫᱟᱹᱣᱲᱟᱹ ᱵᱟᱯᱞᱟ ᱠᱚᱢᱟ ᱦᱩᱭᱩᱜ ᱜᱮᱭᱟ ᱟᱯᱮ ᱥᱮᱫ ᱢᱟ ᱵᱟᱝ?
ᱦᱮᱸ ᱦᱮᱸ ᱦᱩᱭᱩᱜ ᱜᱮᱭᱟ ᱾
ᱟᱨ ᱡᱟᱦᱟᱸ ᱞᱮᱠᱟ ᱡᱩᱫᱤ ᱵᱟᱹᱨᱭᱟᱹᱛ ᱵᱟᱯᱞᱟ ᱦᱩᱭᱩᱜ-ᱟ, ᱮᱸᱰᱮᱠᱷᱟᱱ ᱫᱚ ᱟᱯᱮ ᱥᱮᱫ ᱫᱚ ᱚᱱᱟ ᱥᱤᱸᱫᱩᱨ ᱥᱟᱠᱟᱢ ᱫᱚ ᱚᱠᱟ ᱴᱷᱮᱡ ᱦᱩᱭᱩᱜ-ᱟ ᱱᱟᱦᱟᱜ? ᱠᱚᱲᱟ ᱚᱲᱟᱜ ᱨᱮ ᱥᱮ ᱠᱩᱲᱤ ᱚᱲᱟᱜ ᱨᱮ?
ᱮᱸᱜ ᱵᱟᱹᱨᱭᱟᱹᱛ ᱵᱟᱯᱞᱟ ᱥᱚᱢᱚᱭ ᱫᱚ ᱮᱻ ᱦᱮᱸ ᱚᱱᱟ ᱡᱟᱦᱟᱸ ᱫᱚ ᱠᱩᱲᱤ ᱜᱤᱫᱽᱨᱟᱹ ᱚᱲᱟᱜ ᱨᱮᱜᱮ ᱦᱩᱭᱩᱜ-ᱟ ᱾ ᱡᱟᱦᱟᱸ ᱫᱚ ᱱᱚᱰᱮ ᱠᱷᱚᱱᱟᱜ ᱠᱚᱲᱟ ᱜᱤᱫᱽᱨᱟᱹ ᱚᱲᱟᱜ ᱠᱷᱚᱱᱟᱜ ᱥᱟᱸᱜᱮ ᱵᱟᱹᱨᱭᱟᱹᱛ ᱟᱛᱮ ᱠᱚ ᱪᱟᱞᱟᱜ-ᱟ ᱾ ᱥᱟᱱᱟᱢ ᱠᱤᱪᱷᱩ ᱡᱤᱱᱤᱥ ᱠᱚ ᱤᱫᱤ ᱛᱚᱨᱟᱭᱟ ᱡᱟᱦᱟᱸ ᱫᱚ ᱫᱟᱹᱣᱲᱟᱹ ᱠᱚ ᱟᱨᱦᱚᱸ ᱮᱢᱟᱱ ᱛᱮᱱᱟᱜ ᱾ ᱟᱫᱚ ᱠᱩᱲᱤ ᱜᱤᱫᱽᱨᱟᱹ ᱚᱲᱟᱜ ᱨᱮᱜᱮ ᱚᱸᱰᱮ ᱜᱮ ᱵᱟᱯᱞᱟ ᱠᱟᱹᱢᱤ ᱦᱚᱨᱟ ᱦᱩᱭ ᱥᱟᱹᱛ ᱠᱟᱛᱮ ᱜᱮ ᱟᱫᱚ ᱱᱟᱸᱰᱮ ᱫᱚᱠᱚ ᱟᱹᱜᱩ ᱠᱤᱱᱟ ᱠᱚᱲᱟ ᱜᱤᱫᱽᱨᱟᱹ ᱚᱲᱟᱜ ᱨᱮᱫᱚ ᱠᱚ ᱦᱤᱡᱩᱜ-ᱟ ᱾ ᱛᱟᱦᱚᱞᱮ ᱟᱯᱮ ᱥᱮᱫ ᱫᱚ ᱪᱮᱞᱠᱟ?
ᱦᱮᱸ ᱱᱚᱣᱟ ᱠᱚᱫᱚ ᱴᱷᱤᱠ ᱜᱮᱭᱟ ᱮ ᱡᱩᱫᱤ ᱵᱟᱹᱨᱭᱟᱹᱛ ᱵᱟᱯᱞᱟ ᱦᱩᱭᱩᱜ-ᱟ ᱛᱚᱵᱮ ᱚᱱᱠᱟ ᱜᱮ ᱦᱩᱭᱩᱜ-ᱟ ᱾ ᱢᱮᱱᱠᱷᱟᱱ ᱡᱟᱦᱟᱸ ᱚᱱᱮ ᱠᱩᱸᱰᱟᱹᱞ ᱧᱟᱯᱟᱢ ᱵᱟᱯᱞᱟ ᱞᱤᱧ ᱞᱟᱹᱭᱮᱜ-ᱟ ᱚᱱᱟ ᱫᱚ ᱡᱚᱛᱚ ᱠᱚᱲᱟ ᱚᱲᱟᱜ ᱨᱮᱜᱮ ᱦᱩᱭᱩᱜ ᱜᱮᱭᱟ ᱾ ᱡᱚᱛᱚ ᱞᱮᱠᱟᱱᱟᱜ ᱠᱟᱹᱢᱤ ᱠᱚ᱾ ᱟᱫᱚ ᱚᱱᱠᱟ ᱟᱯᱮ ᱥᱮᱫ ᱦᱩᱭᱩᱜ ᱜᱮᱭᱟ?
ᱟᱞᱮ ᱥᱮᱫ ᱫᱚ ᱚᱱᱠᱟ ᱫᱚ ᱱᱟᱜ ᱠᱷᱟᱱ ᱮᱸᱜ ᱡᱟᱹᱱᱤᱡ ᱠᱷᱟᱱ ᱵᱟᱝ ᱦᱩᱭᱩᱜ-ᱟ ᱵᱟᱹᱞᱤᱧ ᱟᱸᱡᱚᱢ ᱵᱟᱲᱟ ᱠᱟᱜ-ᱟ ᱾ ᱢᱟᱱᱮ ᱮ ᱡᱟᱦᱟᱸ ᱞᱮᱠᱟ ᱜᱮ ᱡᱩᱫᱤ ᱵᱟᱯ ᱵᱟᱯᱞᱟ ᱦᱩᱭᱩᱜᱼᱟ ᱡᱩᱫᱤ ᱵᱟᱯᱞᱟ ᱠᱟᱛᱮᱜ ᱡᱩᱫᱤ ᱠᱚ ᱟᱹᱜᱩᱮᱭᱟ ᱩᱱᱤ ᱠᱩᱲᱤ ᱜᱤᱫᱽᱨᱟᱹ ᱛᱟᱞᱦᱮ ᱚᱱᱟ ᱫᱚ ᱠᱩᱲᱤ ᱜᱤᱫᱽᱨᱟᱹ ᱚᱲᱟᱜ ᱨᱮᱜᱮ ᱚᱱᱟ ᱠᱚ ᱠᱟᱹᱢᱤ ᱫᱚ ᱦᱩᱭ ᱥᱟᱹᱛᱟᱹᱜᱼᱟ ᱛᱟᱨ ᱯᱚᱨᱮ ᱱᱚᱸᱰᱮ ᱠᱚ ᱟᱹᱜᱩ ᱠᱤᱱᱟ ᱾
ᱦᱮᱸ ᱱᱚᱛᱮ ᱱᱟᱦᱟᱜ ᱟᱸᱡᱚᱢ ᱵᱮᱱ ᱡᱟᱦᱟᱸ ᱞᱮᱠᱟ ᱦᱮᱸ ᱫᱟᱹᱭᱠᱟᱹ ᱞᱮᱠᱟ ᱞᱤᱧ ᱞᱟᱹᱭᱟ ᱾ ᱮᱸ ᱡᱟᱦᱟᱸᱭ ᱢᱤᱫ ᱟᱹᱛᱩ ᱨᱮᱱ ᱢᱤᱫ ᱠᱚᱲᱟ ᱢᱤᱫ ᱠᱩᱲᱤ ᱩᱝᱠᱤᱱ ᱫᱚ ᱟᱹᱠᱤᱱ ᱛᱮᱠᱤᱱ ᱧᱮᱯᱮᱞ ᱧᱟᱯᱟᱢ ᱢᱟ ᱟᱨᱠᱤᱱ ᱩᱸ ᱢᱮᱱᱟᱜ ᱠᱤᱱᱟ ᱩᱝᱠᱤᱱ ᱫᱚ
ᱦᱮᱸ
ᱟᱻ ᱩᱝᱠᱤᱱ ᱫᱚ ᱱᱟᱦᱟᱜ ᱱᱚᱝᱠᱟ ᱧᱮᱯᱮᱞ ᱧᱟᱯᱟᱢ ᱛᱮᱫᱚ ᱵᱟᱝᱠᱤᱱ ᱧᱟᱯᱟᱢᱚᱜ ᱠᱟᱱᱟ ᱾ ᱢᱟᱱᱮ ᱟᱹᱠᱤᱱᱟᱜ ᱠᱩᱥᱤ ᱛᱮᱠᱤᱱ ᱤᱭᱟᱹᱭ ᱱᱟ ᱱᱟᱦᱟᱜ ᱾ ᱛᱟᱦᱮᱭᱱᱟ ᱟᱫᱚ ᱩᱝᱠᱤᱱᱟᱜ ᱵᱟᱯᱞᱟ ᱡᱩᱫᱤ ᱦᱩᱭᱩᱜ ᱠᱷᱟᱡ ᱾ ᱚᱠᱟ ᱴᱷᱮᱡ ᱦᱩᱭᱩᱜᱼᱟ ᱠᱩᱲᱤ ᱚᱲᱟᱜ ᱨᱮ ᱥᱮ ᱠᱚᱲᱟ ᱚᱲᱟᱜ?